ᱦᱩᱸ ᱦᱮᱞᱳ ᱜᱚᱢᱠᱮ ᱡᱚᱦᱟᱨ ᱜᱮ᱾ ᱦᱮᱸ ᱡᱚᱦᱟᱨ ᱜᱮ ᱜᱚᱢᱠᱮ ᱡᱚᱦᱟᱨ ᱜᱮ᱾ ᱦᱩᱸ᱾ ᱛᱟᱞᱦᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱤᱠᱟᱹ ᱵᱟᱲᱟ ᱵᱚᱞᱛᱮ ᱫᱚ ᱱᱚᱜ-ᱚᱭ ᱚᱲᱟᱜ ᱠᱚᱨᱮ ᱜᱮ᱾ ᱚᱸᱭ ᱫᱟᱜ ᱠᱚᱭ ᱡᱚᱨᱚᱭᱮᱫ ᱛᱟᱦᱮᱸ ᱟᱫᱚ ᱱᱤᱛᱚᱜ ᱱᱚᱜ-ᱚᱭ ᱥᱤᱛᱩᱝ ᱠᱟᱫᱟᱭ ᱫᱚᱢᱮ ᱜᱮ᱾
ᱟᱪᱪᱷᱟ᱾ ᱟᱪᱪᱷᱟ᱾ ᱛᱟᱦᱞᱮ ᱟᱯᱮ ᱥᱮᱫ ᱫᱚ ᱛᱟᱦᱞᱮ ᱵᱟᱯᱞᱟ ᱚᱲᱟᱜ ᱠᱚᱫᱚ ᱦᱩᱭ ᱵᱟᱲᱟᱜ ᱠᱟᱱ ᱜᱮᱭᱟ ᱥᱮ ᱵᱟᱝ? ᱱᱤᱭᱟᱹ ᱥᱤᱡᱤᱱ ᱨᱮ?
ᱦᱮᱸ ᱵᱟᱯᱞᱟ ᱦᱳᱭ ᱵᱟᱯᱞᱟ ᱚᱲᱟᱜ ᱠᱚᱫᱚ ᱫᱚᱢᱮ ᱜᱮ ᱦᱩᱭᱩᱜ ᱠᱟᱱᱟ ᱟᱨ ᱵᱮᱥᱤᱨ ᱵᱷᱟᱜᱽ ᱛᱚ ᱱᱚᱜ-ᱚᱭ ᱵᱟᱸᱦᱟ-ᱥᱟᱦᱟ ᱜᱮ ᱦᱩᱭᱩᱜ ᱠᱟᱱᱟ ᱥᱮ᱾
ᱵᱟᱯᱞᱟ ᱠᱚᱫᱚ ᱫᱚᱢᱮ ᱠᱷᱩᱵ ᱠᱚᱢ ᱜᱮ ᱦᱩᱭᱩᱜ ᱠᱟᱱᱟ ᱟᱞᱮ ᱱᱚᱱᱛᱮ ᱫᱚ᱾
ᱦᱩᱸ᱾ ᱟᱫᱚ ᱦᱤᱛᱚᱜ ᱫᱚ ᱟᱵᱚ ᱡᱟᱦᱟᱸ ᱞᱮᱠᱟ ᱧᱮᱞᱚᱜ ᱠᱟᱱᱟ ᱵᱮᱥᱤᱨ ᱵᱷᱟᱜᱽ ᱜᱮ ᱡᱷᱚᱛᱚ ᱫᱩᱞᱟᱹᱲ ᱠᱟᱛᱮᱜ ᱠᱚ ᱟᱹᱜᱩ ᱡᱚᱝᱟᱜ ᱠᱟᱱᱟ ᱱᱤᱡᱮ ᱱᱤᱡᱮ ᱛᱮᱜᱮ᱾ ᱛᱚ ᱫᱟᱹᱲ ᱠᱟᱛᱮ ᱜᱮ ᱵᱟᱯᱞᱟ ᱚᱲᱟᱜ ᱦᱩᱭᱩᱜ ᱠᱟᱱᱟ᱾ ᱡᱟᱦᱟᱸ ᱫᱚ ᱟᱨᱠᱤ ᱫᱩᱣᱟᱹᱨ ᱵᱟᱯᱞᱟ ᱫᱚ ᱵᱟᱵᱚᱱ ᱧᱮᱧᱟᱢ ᱧᱮᱞ ᱧᱟᱢ ᱮᱫᱟ ᱦᱮᱛᱟᱨ ᱫᱚ᱾ ᱢᱟᱱᱮ ᱟᱡ ᱟᱯᱮᱱ ᱟᱯᱮᱱ ᱛᱮᱜᱮ ᱠᱚ ᱤᱫᱤ ᱡᱚᱱᱚᱜ ᱠᱟᱱᱟ᱾ ᱟᱫᱚ ᱚᱱᱟᱛᱮ ᱫᱩᱭᱟᱹᱨ ᱵᱟᱯᱞᱟ ᱫᱚ ᱠᱚᱢᱚᱜ ᱠᱟᱱᱟ ᱟᱨᱠᱤ᱾ ᱦᱩᱸ᱾ ᱛᱚ ᱟᱯᱮ ᱥᱮᱫ ᱫᱚ ᱚᱱᱠᱟ ᱜᱮ ᱵᱮᱥᱤ ᱪᱟᱹᱞᱩᱜ ᱠᱟᱱᱟ ᱡᱮ
ᱦᱮᱸ ᱟᱞᱮ ᱟᱞᱮ ᱥᱮᱫ ᱫᱚ ᱱᱚᱜ-ᱚ ᱱᱚᱝᱠᱟᱜ ᱜᱮ᱾ ᱦᱳᱭ ᱱᱤᱡᱮ ᱱᱤᱡᱮ ᱛᱮᱠᱚ ᱢᱟᱱᱮ ᱠᱚ ᱫᱟᱹᱲ ᱫᱟᱠᱚ ᱟᱨᱠᱤ᱾ ᱠᱚᱲᱟ ᱜᱤᱫᱽᱨᱟᱹ ᱢᱟᱱᱮ ᱢᱟᱹᱭ ᱛᱟᱠᱚ ᱵᱟᱹᱵᱩ ᱛᱟᱠᱚ ᱦᱮᱸ ᱥᱮ᱾ ᱱᱤᱡᱮ ᱱᱤᱡᱮ ᱠᱚ ᱫᱟᱹᱲᱫᱟ᱾ ᱚᱱᱟᱜᱮ ᱟᱫᱚ ᱯᱳᱭᱞᱳ ᱫᱚ ᱱᱚᱜ-ᱚᱭ ᱫᱚ ᱡᱮᱢᱚᱱ ᱟᱹ ᱯᱟᱸᱡᱟ ᱴᱮᱥᱟᱣ ᱠᱚ ᱦᱤᱡᱩᱜ ᱠᱟᱱᱟ ᱦᱳᱭᱥᱮ᱾ ᱯᱟᱸᱡᱟ ᱴᱮᱥᱟ ᱠᱚ ᱦᱤᱡᱩᱜ ᱠᱟᱱᱟ ᱛᱟᱨᱯᱚᱨ ᱯᱟᱸᱡᱟ ᱴᱮᱥᱟᱣ ᱠᱟᱛᱮ ᱦᱳᱭ ᱟᱫᱚ ᱠᱚ ᱵᱟᱦᱟ ᱥᱟᱦᱟᱣᱮᱫ ᱠᱚᱣᱟ᱾ ᱦᱳᱭ ᱦᱳᱭ ᱦᱳᱭ ᱾
ᱦᱮ ᱟᱞᱮ ᱥᱮᱫ ᱫᱚ ᱡᱟᱨᱜᱮ ᱯᱟᱸᱡᱟ ᱠᱚ ᱞᱟᱹᱭᱟ ᱟᱨᱠᱤ ᱱᱚᱣᱟ ᱫᱚ ᱡᱟᱦᱟᱸ ᱯᱟᱸᱡᱟ ᱴᱷᱮᱥᱟᱣ ᱾
ᱦᱳᱭ ᱦᱳᱭ ᱾ ᱦᱮᱸ ᱟᱫᱚ ᱚᱱᱟ ᱚᱱᱟ ᱯᱚᱨ ᱜᱮ ᱟᱫᱚ ᱟᱫᱚ ᱟᱫᱟᱣ ᱵᱟᱣ ᱠᱚ ᱴᱷᱤᱠ ᱴᱷᱤᱠ ᱠᱟᱛᱮᱜ ᱢᱟᱱᱮ ᱵᱟᱦᱟ ᱥᱟᱶ ᱰᱮᱴ ᱠᱚ ᱴᱷᱠᱟ ᱦᱳᱭᱥᱮ ᱾ ᱛᱟᱨᱯᱚᱨᱮ ᱠᱚ ᱵᱟᱦᱟᱥᱟᱜ ᱠᱟᱱᱟ ᱟᱫᱚ ᱢᱟᱱᱮ ᱵᱮᱥᱤᱨ ᱵᱷᱟᱜᱽ ᱜᱮ ᱧᱮᱞ ᱧᱟᱢᱚᱜ ᱠᱟᱱᱟ ᱱᱤᱛᱚᱜ ᱫᱚ ᱡᱮ ᱵᱟᱦᱟ ᱥᱟᱦᱟᱜ ᱜᱮ ᱵᱮᱥᱤ ᱦᱩᱭᱩᱜ ᱠᱟᱱᱟ ᱟᱨᱠᱤ ᱱᱚᱶᱟ ᱵᱤᱦᱟᱹ ᱵᱟᱯᱞᱟ ᱠᱚ ᱡᱟᱦᱟᱸ ᱛᱮ ᱱᱚᱣᱟ ᱠᱚᱫᱚ ᱠᱷᱩᱵ ᱠᱚᱢ ᱜᱮ ᱦᱩᱭᱩᱜ ᱠᱟᱱᱟ ᱱᱮᱛᱟᱨ ᱧᱮᱞ ᱧᱟᱢᱚᱜ ᱠᱟᱱᱟ ᱟᱹᱰᱤ ᱠᱚᱢ ᱾
ᱛᱚ ᱜᱚᱢᱠᱮ ᱟᱵᱤᱱ ᱱᱚᱣᱟ ᱫᱤᱠ ᱫᱤᱭᱮ ᱟᱵᱤᱱ ᱪᱮᱫ ᱞᱟᱹᱭ ᱥᱟᱱᱟᱭᱮᱫ ᱵᱤᱱᱟ ᱡᱮ ᱱᱚᱣᱟ- ᱡᱮ ᱟᱵᱚᱨᱮᱱ ᱢᱟᱹᱭ ᱵᱟᱹᱵᱩ ᱛᱟᱠᱚ ᱡᱮ ᱱᱚᱝᱠᱟ ᱫᱟᱹᱲ ᱠᱟᱛᱮ ᱠᱚ ᱵᱟᱯᱞᱟᱜ ᱠᱟᱱ ᱱᱚᱣᱟ ᱤᱫᱤ ᱟᱵᱤᱱ ᱪᱮᱫ ᱞᱟᱹᱭ ᱥᱟᱱᱟᱭᱮᱫ ᱵᱤᱱᱟ?
ᱟᱞᱤᱧ ᱫᱚ ᱱᱚᱣᱟ ᱜᱮᱞᱤᱧ ᱞᱟᱹᱭᱟ, ᱡᱮᱦᱮᱛᱩ ᱱᱚᱣᱟ ᱡᱤᱱᱤᱥ ᱫᱚ ᱟᱞᱮ ᱥᱮᱫ ᱦᱚᱸ ᱵᱤᱥᱤ ᱧᱮᱞᱚᱜ ᱠᱟᱱᱟ ᱡᱮ ᱱᱮᱛᱟᱨ ᱫᱚ ᱡᱟᱦᱟᱸ ᱧᱮᱞ ᱧᱮᱯᱮᱞ ᱞᱮᱠᱟᱛᱮ ᱵᱟᱯᱞᱟ ᱵᱟᱯᱞᱟ ᱡᱟᱦᱟᱸ ᱯᱟᱹᱦᱤᱞ ᱠᱷᱚᱱ ᱟᱵᱚᱣᱟᱜ ᱨᱮ ᱢᱮᱱᱟᱜ ᱫᱚ ᱛᱚ ᱱᱚᱣᱟ ᱵᱟᱯᱞᱟ ᱠᱚᱫᱚ ᱟᱹᱛᱩ ᱠᱚᱨᱮᱫ
ᱢᱤᱫᱴᱟᱝ ᱮᱢᱚᱱᱚ ᱵᱚᱪᱷᱚᱨ ᱯᱟᱨᱚᱢᱚᱜ ᱠᱟᱱᱟ ᱡᱮ ᱵᱟᱝ ᱧᱮᱞ ᱧᱟᱢᱚᱜ ᱠᱟᱱᱟ ᱡᱮ ᱧᱮᱞ ᱧᱮᱯᱮᱞ ᱠᱟᱛᱮ ᱢᱤᱫᱴᱟᱝ ᱥᱟᱨ ᱥᱟᱹᱜᱩᱱ ᱠᱟᱛᱮ ᱢᱤᱫᱴᱟᱝ ᱵᱟᱯᱞᱟ ᱦᱩᱭᱩᱜ ᱠᱟᱱᱟ ᱾
ᱦᱳᱭ ᱦᱳᱭ ᱦᱳᱭ ᱾
ᱵᱮᱥᱤᱨ ᱵᱷᱟᱜᱽ ᱜᱮ ᱚᱱᱠᱟ ᱟᱹᱜᱩ ᱜᱚᱥᱚ ᱵᱟᱯᱞᱟ ᱡᱟᱦᱟᱸ ᱫᱚᱵᱚᱱ ᱞᱟᱹᱭ ᱫᱟ ᱟᱨᱠᱤ ᱧᱮᱞ ᱧᱮᱯᱮᱞ ᱠᱟᱛᱮᱮᱫ ᱟᱹᱠᱤᱱ ᱛᱮᱠᱤᱱ ᱫᱩᱞᱟᱹᱲ ᱠᱟᱛᱮᱜ ᱠᱤᱱ ᱟᱹᱜᱩ ᱟᱠᱟᱱᱟ ᱛᱟᱨᱯᱚᱨ ᱯᱟᱸᱪ ᱪᱷᱚ ᱵᱚᱪᱷᱚᱨ ᱠᱤᱝᱵᱟ ᱫᱚᱥ ᱵᱚᱪᱷᱚᱨ ᱯᱚᱨᱮ ᱩᱱᱠᱤ ᱱᱟᱜ ᱜᱤᱫᱽᱨᱟᱹ ᱯᱤᱫᱽᱨᱟᱹ ᱦᱩᱭ ᱠᱟᱛᱮᱫ ᱦᱚᱸ ᱢᱟᱱᱮ ᱟᱡᱨᱮ ᱨᱮᱱ ᱜᱤᱫᱽᱨᱟᱹ ᱦᱚᱸ ᱢᱟᱱᱮ ᱟᱹᱠᱤᱱᱟᱜ ᱵᱟᱯᱞᱟᱭ ᱧᱮᱞ ᱮᱫᱟ ᱾ ᱱᱚᱝᱠᱟ ᱦᱚᱸ ᱧᱮᱞᱚᱜ ᱠᱟᱱᱟ ᱛᱚ ᱡᱮᱦᱮᱛᱩ ᱢᱟᱱᱮ ᱱᱚᱣᱟ ᱫᱚ ᱢᱤᱫᱴᱟᱝ ᱵᱟᱹᱲᱤᱡ ᱢᱤᱫᱴᱟᱝ ᱤᱭᱟᱹ ᱮᱢᱚᱜ ᱠᱟᱱᱟ ᱥᱮ ᱟᱡ ᱢᱤᱫᱴᱟᱝ ᱜᱤᱫᱽᱨᱟᱹ ᱡᱩᱫᱤ ᱟᱡ ᱵᱟᱵᱟ ᱟᱡ ᱜᱚᱜᱚᱣᱟᱜ ᱵᱟᱯᱞᱟᱭ ᱧᱮᱞᱟ ᱛᱚ ᱱᱚᱣᱟ ᱫᱚ ᱢᱤᱫᱴᱟᱝ ᱵᱟᱹᱲᱤᱡ ᱢᱤᱫᱴᱟᱝ ᱥᱚᱱᱫᱮᱥ ᱥᱮᱴᱮᱨᱚᱜ ᱠᱟᱱᱟ ᱥᱮ, ᱛᱚ ᱚᱱᱟ ᱠᱟᱨᱚᱱ ᱛᱮ ᱟᱹᱞᱤᱧ ᱫᱚ ᱱᱚᱣᱟ ᱜᱮᱞᱤᱧ ᱞᱟᱹᱭᱟ ᱡᱮ ᱡᱟᱦᱟᱸ ᱱᱚᱣᱟ ᱟᱵᱚ ᱟᱡᱛᱮ ᱵᱟᱯᱞᱟ ᱡᱮ ᱟᱹᱞᱤᱧ ᱫᱚ ᱵᱟᱹᱞᱤᱧ ᱞᱟᱹᱭᱫᱟ ᱡᱮ ᱟᱡᱛᱮ ᱵᱟᱯᱞᱟ ᱵᱟᱝ ᱵᱷᱟᱜᱮᱭᱟ ᱛᱚ ᱡᱮᱦᱮᱛᱩ ᱚᱱ ᱚᱱᱠᱟᱱᱟᱜ ᱥᱤᱪᱩᱭᱮᱥᱚᱱ ᱜᱮ ᱵᱮᱥᱤ ᱦᱩᱭᱩᱜ ᱠᱟᱱᱟ ᱡᱮ ᱟᱡᱛᱮ ᱜᱤᱫᱽᱨᱟᱹ ᱠᱚ ᱞᱟᱦᱟᱛᱮ ᱜᱤᱫᱽᱨᱟᱹ ᱦᱚᱸ ᱵᱟᱯᱞᱟ ᱠᱚ ᱧᱮᱞ ᱮᱫᱟ ᱾ ᱛᱚ ᱱᱚᱣᱟ ᱫᱚ ᱟᱹᱞᱤᱧ ᱫᱚ ᱵᱟᱹᱲᱤᱡ ᱢᱮᱫ ᱛᱮᱜᱮᱞᱤᱧ ᱧᱮᱞᱟ ᱡᱮ ᱱᱚᱣᱟ ᱠᱚᱫᱚ, ᱠᱚᱢ ᱫᱟᱲᱮᱭᱟᱜ ᱠᱷᱟᱱ ᱜᱮ ᱡᱚᱛᱚᱴᱟ ᱠᱚᱢᱚᱜᱼᱟ ᱚᱱᱟᱜᱮ ᱵᱷᱟᱜᱤᱜᱼᱟ ᱟᱨᱠᱤ ᱾
ᱦᱳᱭ ᱟᱫᱚ ᱟᱹᱞᱤᱧᱟᱜ ᱢᱮᱱᱛᱮᱫᱚ ᱡᱮ ᱱᱚᱜᱚᱭ ᱡᱮ ᱱᱚᱝᱠᱟ ᱫᱟᱹᱲ ᱠᱟᱛᱮ ᱠᱚ ᱵᱟᱯᱞᱟᱜ ᱠᱟᱱᱟ ᱥᱮ, ᱚᱱᱟ ᱵᱟᱦᱟ ᱥᱟᱦᱟ ᱠᱚ ᱦᱩᱭᱩᱜ ᱠᱟᱱᱟ ᱱᱚᱣᱟ ᱠᱚ ᱠᱷᱳᱱ ᱫᱚ ᱟᱹᱞᱤᱧ ᱫᱚᱞᱤᱧ ᱢᱮᱱᱟ ᱡᱩᱫᱤ ᱟᱹᱞᱤᱧ ᱫᱚ ᱵᱟᱹᱞᱤᱧ ᱢᱮᱱᱫᱟ ᱡᱮ ᱤᱭᱟᱹ ᱢᱟᱭ ᱵᱟᱵᱩ ᱛᱟᱠᱚ ᱟᱞᱚ ᱠᱚ ᱫᱩᱞᱟᱹᱲ ᱦᱚᱪᱚᱱᱤᱡ ᱥᱮ ᱪᱮᱫ, ᱦᱳᱭᱛᱚ ᱫᱩᱞᱟᱹᱲ ᱫᱚᱠᱚ ᱫᱩᱞᱟᱹᱲ ᱫᱟ ᱛᱚ ᱯᱚᱲᱮ ᱡᱮ ᱱᱚᱣᱟ ᱚᱲᱟᱜ ᱨᱮ ᱡᱮᱢᱚᱱ ᱠᱚ ᱡᱟᱱᱟᱣ ᱢᱟ ᱡᱮ ᱱᱚᱝᱠᱟ ᱱᱚᱝᱠᱟ ᱵᱮᱯᱟᱨ ᱾ ᱵᱟ ᱡᱮ ᱦᱳᱭ ᱛᱟᱨᱯᱚᱨ ᱦᱳᱭ ᱚᱱᱟ ᱡᱟᱱᱟᱣ ᱯᱚᱨᱮ ᱡᱮ ᱟᱨᱚ ᱟᱨᱚ ᱚᱱᱠᱟᱜ ᱜᱮ ᱡᱟᱦᱟᱸ ᱟᱵᱚ ᱨᱤᱪᱞ ᱦᱮᱱᱟᱜ ᱛᱟᱵᱚᱱᱟ ᱵᱟᱯᱞᱟ ᱨᱮᱱᱟᱜᱼᱟ ᱦᱮᱥᱮ ᱛᱮ ᱚᱱᱠᱟ ᱧᱮᱞ ᱧᱮᱯᱮᱞ ᱟᱨ ᱥᱟᱨ ᱥᱟᱹᱜᱩᱱ ᱱᱤᱡᱮᱨᱤᱡ ᱱᱤᱡᱮᱨᱤᱡ ᱢᱟᱱᱮ ᱠᱩᱥᱤᱭ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱦᱳᱭᱥᱮ ᱩᱱᱤ ᱜᱮ ᱟᱨᱚ ᱱᱟᱣᱟᱛᱮ ᱚᱲᱟᱜ ᱦᱚᱲ ᱛᱮ ᱟᱨᱚ ᱠᱚ ᱧᱮᱞᱮᱭᱟ ᱦᱮᱸᱥᱮ ᱦᱮᱸ ᱟᱨᱚ ᱢᱟᱱᱮ ᱯᱩᱨᱟᱹ ᱚᱱᱟ ᱵᱟᱯᱞᱟ ᱞᱮᱠᱟᱜᱮ ᱡᱮᱢᱚᱱ ᱦᱩᱭᱩᱜ ᱢᱟ ᱚᱱᱟ ᱠᱷᱟᱱᱜᱮ ᱢᱟᱱᱮ ᱟᱵᱚ ᱥᱚᱢᱟᱡ ᱛᱚ ᱢᱟᱱᱮ ᱟᱹᱰᱤ ᱵᱷᱟᱜᱮ ᱢᱮᱫ ᱛᱮᱵᱚᱱ ᱧᱮᱞᱟ ᱟᱨᱠᱤ ᱾ ᱦᱳᱭᱥᱮ ᱟᱨ ᱵᱟᱠᱷᱟᱱ ᱡᱩᱫᱤ ᱠᱚ ᱫᱟᱹᱲᱟ ᱛᱟᱦᱚᱞᱮ ᱱᱚᱣᱟ ᱫᱚ ᱟᱹᱰᱤ ᱢᱮᱫ ᱛᱮᱠᱚ ᱧᱮᱞ ᱮᱫᱟ, ᱟᱨ ᱱᱚᱣᱟ ᱫᱚ ᱵᱷᱟᱜᱤ ᱦᱚᱸ ᱵᱟᱝ ᱦᱩᱭᱩᱜ ᱠᱟᱱᱟ ᱦᱳᱭᱥᱮ, ᱟᱨ ᱡᱟᱦᱟᱸ ᱵᱤᱱ ᱞᱟᱹᱭ ᱠᱮ-ᱟ ᱚᱱᱟ ᱜᱤᱫᱽᱨᱟᱹ ᱦᱚᱸᱭ ᱧᱮᱞᱫᱟᱭ ᱟᱡᱽ ᱟᱭᱳ ᱟᱡᱵᱟ ᱦᱟᱜ ᱵᱟᱯᱞᱟ ᱱᱚᱣᱟ ᱠᱚᱫᱚ ᱟᱹᱰᱤ ᱜᱮ ᱠᱷᱟᱨᱟᱯ ᱦᱩᱭᱩᱜ ᱠᱟᱱᱟ᱾ ᱱᱚᱣᱟ ᱠᱚ ᱡᱩᱫᱤ ᱠᱚᱱ ᱨᱩᱠᱟᱹᱣ ᱫᱟᱲᱮᱭᱟᱜ ᱠᱷᱟᱡ ᱟᱰᱤ ᱜᱮ ᱵᱷᱟᱹᱜᱤ ᱠᱚᱜ-ᱟ᱾
ᱦᱮᱸ ᱾ ᱦᱮᱸ ᱟᱹᱞᱤᱧ ᱦᱚᱸ ᱚᱱᱟᱛᱮ ᱱᱚᱣᱟ ᱡᱟᱦᱟᱸ ᱫᱚ ᱵᱟᱯᱞᱟ ᱟᱨᱠᱤ ᱚᱱᱟᱫᱚ ᱟᱹᱞᱤᱧ ᱦᱚᱸ ᱫᱚᱢᱮ ᱫᱚ ᱵᱟᱞᱤᱧ ᱥᱟᱯᱳᱨᱴᱟᱜ ᱠᱟᱱᱟ ᱟᱨᱠᱤ᱾ ᱛᱚ ᱟᱫᱚ ᱡᱮᱦᱮᱛᱩ ᱦᱩᱭᱩᱜ ᱠᱟᱱᱟ ᱟᱵᱚᱣᱟᱜ ᱫᱤᱥᱚᱢ ᱨᱮ᱾ ᱛᱚ ᱱᱤᱭᱟᱹ ᱟᱨᱠᱤ ᱱᱚᱣᱟ ᱠᱚᱠᱷᱚᱱ ᱫᱚ ᱠᱟᱹᱴᱤᱡ ᱥᱟᱨ ᱥᱟᱹᱜᱩᱱ ᱠᱷᱟᱱᱜᱮ ᱠᱟᱹᱴᱤᱡ ᱵᱷᱟᱜᱮ ᱧᱚᱜ ᱠᱚᱜ-ᱟ᱾
ᱟᱨ ᱱᱚᱣᱟ ᱠᱚᱫᱚ ᱵᱮᱥᱤᱨ ᱵᱷᱟᱜ ᱧᱮᱞ ᱧᱟᱢᱚᱜ ᱠᱟᱱᱟ ᱟᱵᱚ ᱟᱵᱚ ᱠᱚᱣᱟᱜ ᱨᱮᱜᱮ ᱢᱟᱱᱮ ᱵᱤᱥᱤ᱾ ᱧᱮᱞᱚᱜ ᱠᱟᱱᱟ ᱟᱨᱠᱤ ᱦᱳᱭᱥᱮ᱾
ᱦᱮᱸ᱾
ᱵᱟᱠᱷᱟᱡ ᱫᱚ ᱱᱚᱜ ᱱᱚᱝᱠᱟ ᱜᱮ ᱡᱩᱫᱤ ᱦᱩᱭ ᱪᱟᱞᱟᱜ-ᱟ ᱛᱟᱦᱚᱞᱮ ᱟᱵᱚ ᱜᱮᱵᱚᱱ ᱧᱮᱞ ᱵᱟᱪᱟᱜ-ᱟ᱾ ᱡᱮ ᱱᱩᱠᱩ ᱨᱮᱜᱮ ᱱᱚᱣᱟ ᱠᱚᱫᱚ ᱵᱮᱥᱤ ᱦᱩᱭᱩᱜ ᱠᱟᱱᱟ ᱥᱮ ᱦᱩᱭᱩᱜ-ᱟ᱾ ᱦᱚᱭ ᱥᱮ ᱢᱟᱱᱮ ᱦᱳᱭ ᱟᱵᱚ ᱥᱟᱱᱛᱟᱲ ᱜᱮ ᱟᱫᱚ ᱢᱟᱱᱮ ᱵᱚᱱ ᱧᱮᱞ ᱵᱟᱪᱷᱟᱣ ᱤᱫᱤᱭᱟ ᱱᱩᱠᱩ ᱫᱚ ᱱᱚᱣᱟ ᱜᱮ ᱵᱤᱥᱤ ᱪᱚᱞ ᱛᱟᱠᱚ᱾ ᱱᱚᱣᱟ ᱛᱮᱜᱮ ᱦᱩᱭᱩᱜ ᱛᱟᱠᱚᱣᱟ ᱚᱱᱠᱟ ᱵᱮᱯᱟᱨᱚᱜ-ᱟ᱾
ᱛᱟᱦᱚᱞᱮ ᱟᱹᱵᱤᱱ ᱠᱚᱫᱚ ᱟᱵᱤᱱᱟᱜ ᱫᱚ
ᱟᱫᱚ ᱜᱚᱝᱠᱮ ᱱᱚᱜ ᱱᱚᱣᱟ ᱡᱮ ᱟᱞᱮ
ᱦᱩᱸ
ᱦᱚᱭ ᱥᱮ ᱯᱟᱥᱮ ᱠᱚᱨᱮ ᱟᱞᱮ ᱯᱟᱥᱮ ᱯᱟᱥᱮ ᱠᱚᱨᱮ ᱤᱭᱟᱹ ᱚᱱᱮ ᱠᱚ ᱯᱟᱸᱡᱟ ᱴᱮᱥᱟᱣ ᱠᱮᱫᱮᱭᱟ ᱦᱚᱭ᱾ ᱦᱮᱸᱪᱮ ᱟᱫᱚ ᱟᱨ ᱱᱮᱛᱟᱨ ᱠᱚ ᱡᱟᱦᱟᱸ ᱧᱮᱞ ᱧᱟᱢᱚᱜ ᱠᱟᱱᱟ ᱦᱚᱭᱛᱚ ᱟᱵᱚ ᱠᱚᱨᱮᱱ ᱡᱟᱦᱟᱸᱭ ᱢᱟᱱᱮ ᱡᱟᱦᱟᱸ ᱵᱚᱭᱮᱥ ᱦᱩᱭᱩᱜ ᱠᱟᱱ ᱛᱟᱠᱚᱣᱟ ᱩᱯᱚᱡᱩᱠᱛᱚ ᱵᱚᱭᱮᱥ ᱩᱱᱠᱩ ᱫᱚ ᱵᱟᱹᱦᱩ ᱵᱟᱠᱚ ᱟᱹᱜᱩ ᱡᱚᱝ ᱠᱟᱱᱟ, ᱟᱨ ᱡᱟᱦᱟᱸᱭ ᱠᱚ ᱩᱯᱚᱡᱩᱠᱛᱚ ᱠᱚ ᱵᱟᱠᱚ ᱦᱩᱭᱩᱜ ᱠᱟᱱᱟ ᱩᱱᱠᱩ ᱜᱮ ᱵᱟᱦᱩ ᱟᱹᱜᱩ ᱡᱚᱝ ᱠᱟᱱᱟ ᱚᱱᱟ ᱫᱚ ᱟᱵᱚᱣᱟᱜ ᱥᱚᱢᱟᱡ ᱢᱩᱫᱨᱮ ᱟᱹᱰᱤ ᱢᱟᱨᱟᱝ ᱤᱯᱷᱮᱠᱴ ᱯᱟᱲᱟᱜ ᱠᱟᱱ ᱛᱟᱵᱚᱱᱟ᱾ ᱦᱳᱭᱥᱮ ᱟᱨ ᱱᱚᱣᱟ ᱫᱚ ᱟᱵᱚ ᱡᱮᱱᱟᱨᱮᱥᱚᱱ ᱦᱚᱸ ᱠᱷᱟᱨᱟᱯᱚᱜ ᱠᱟᱱᱟ᱾
ᱦᱮᱸ ᱟᱪᱪᱷᱟ ᱟᱹᱰᱤ ᱢᱟᱨᱟᱝ ᱠᱟᱛᱷᱟ ᱵᱤᱱ ᱞᱟᱹᱭ ᱠᱮᱫᱟ ᱟᱵᱤᱱ ᱦᱚᱸ ᱡᱮ ᱡᱟᱦᱟᱸ ᱠᱟᱛᱷᱟ ᱵᱤᱱ ᱞᱟᱹᱭ ᱠᱮᱫᱟ ᱛᱚ ᱟᱨᱠᱤ ᱢᱟᱨᱟᱲᱟᱝ ᱠᱚᱫᱚ ᱠᱚ ᱛᱟᱭᱚᱢᱚᱜ ᱠᱟᱱᱟ ᱛᱟᱭᱚᱢ ᱠᱚᱫᱚ ᱠᱚ ᱢᱟᱲᱟᱝᱜ ᱠᱟᱱᱟ, ᱛᱚ ᱱᱚᱣᱟ ᱛᱚ ᱟᱞᱮ ᱥᱮᱫ ᱦᱚᱸ ᱱᱚᱣᱟ ᱟᱨᱠᱤ ᱱᱤᱛᱚᱜ ᱧᱮᱞ ᱧᱚᱜᱚᱜ ᱧᱮᱞ ᱧᱟᱢᱚᱜ ᱠᱟᱱᱟ ᱟᱨᱠᱤ᱾ ᱛᱚ ᱱᱚᱣᱟ ᱫᱚ ᱮᱠᱴᱩ ᱢᱟᱱᱮ ᱡᱩᱫᱤ ᱢᱟᱲᱟᱝ ᱠᱚᱠᱚ ᱛᱟᱭᱚᱢᱚᱜ ᱠᱟᱱᱟ ᱛᱟᱭᱚᱢ ᱢᱟᱲᱟᱝᱚᱜ ᱠᱟᱱᱟ ᱢᱟᱱᱮ ᱡᱟᱦᱟᱸᱭ ᱠᱚ ᱟᱠᱚ ᱠᱷᱚᱱ ᱠᱚ ᱢᱟᱨᱟᱝ ᱜᱮᱭᱟ᱾ ᱛᱚ ᱩᱱᱠᱩ ᱡᱩᱫᱤ ᱠᱟᱹᱴᱤᱡ ᱠᱚ ᱟᱠᱚ ᱠᱷᱚᱱ ᱞᱟᱦᱟᱛᱮ ᱵᱟᱹᱦᱩ ᱠᱚ ᱟᱹᱜᱩᱭᱮᱫ ᱠᱚᱣᱟ ᱥᱮ ᱡᱟᱶᱟᱭᱚᱜ ᱠᱟᱱᱟ ᱠᱚ ᱛᱚ ᱱᱚᱰᱮ ᱫᱚ ᱩᱱᱠᱩ ᱠᱚᱫᱚ ᱢᱟᱱᱮ ᱚᱲᱟᱜ ᱠᱚᱨᱮ ᱦᱚᱸ ᱩᱰᱩᱠ ᱵᱟᱲᱟ ᱦᱚᱸ ᱟᱹᱰᱤ ᱞᱟᱡᱟᱣ ᱵᱩᱡᱟᱹᱜ ᱠᱟᱱᱟ ᱮᱨᱯᱚᱨ ᱨᱚᱲ ᱨᱚᱲ ᱵᱟᱲᱟ ᱠᱚᱨᱮ ᱦᱚᱸ ᱨᱚᱲ ᱵᱟᱲᱟ ᱠᱚᱨᱮ ᱦᱚᱸ ᱢᱟᱱᱮ ᱮᱴᱟᱜ ᱨᱚᱠᱚᱢ ᱵᱩᱡᱷᱟᱹᱜ ᱠᱟᱱᱟ ᱩᱱᱤ ᱠᱷᱚᱱ ᱚᱛ ᱟᱢ ᱠᱷᱚᱱ ᱥᱚᱢᱯᱚᱨᱠᱚ ᱛᱮᱫᱚᱢ ᱵᱩᱡᱽ ᱫᱟᱲᱮᱭᱟᱜ ᱠᱟᱱᱟ ᱢᱟᱨᱟᱝ ᱠᱟᱱᱟᱭ ᱦᱩᱰᱤᱧᱚᱜ ᱠᱟᱱᱟᱭ ᱠᱤᱱᱛᱩ ᱨᱚᱲ ᱵᱟᱲᱟ ᱠᱚᱨᱮ ᱦᱚᱸ ᱟᱹᱰᱤ ᱨᱚᱠᱚᱢ ᱚᱥᱩᱵᱤᱫᱦᱟ ᱦᱩᱭᱩᱜ ᱠᱟᱱᱟ᱾ ᱛᱚ ᱱᱚᱣᱟ ᱠᱚ ᱠᱷᱚᱱ ᱫᱚ ᱠᱟᱹᱴᱤᱡ ᱧᱮᱞ ᱢᱟᱱᱮ ᱴᱷᱤᱠ ᱴᱷᱟᱠ ᱧᱮᱞ ᱥᱚᱢᱚᱭ ᱩᱯᱚᱡᱩᱠᱛᱚ ᱵᱚᱭᱮᱥ ᱨᱮᱜᱮ ᱵᱟᱯᱞᱟ ᱠᱚᱫᱚ ᱮ ᱴᱷᱤᱠᱟ ᱮᱨᱯᱚᱨ ᱟᱵᱟᱨ ᱮ ᱱᱤᱛᱚᱜ ᱫᱚ ᱟᱹᱰᱤ ᱠᱤᱪᱷᱩ ᱥᱚᱢᱚᱥᱟ ᱦᱩᱭᱩᱜ ᱠᱟᱱᱟ ᱠᱩᱲᱤ ᱜᱤᱫᱽᱨᱟᱹ ᱠᱚ ᱠᱷᱮᱛᱨᱮ ᱨᱮᱫᱚ ᱾ ᱡᱟᱦᱟᱸᱭ ᱫᱚ ᱢᱟᱱᱮ ᱦᱚᱭ ᱛᱳ ᱚᱞᱯᱚ ᱵᱚᱭᱮᱥ ᱨᱮ ᱵᱟᱯᱞᱟ ᱞᱮᱱᱠᱷᱟᱱ ᱜᱤᱫᱽᱨᱟᱹ ᱯᱤᱫᱽᱨᱟᱹ ᱠᱚ ᱦᱤᱡᱩᱜ ᱠᱟᱱᱟ ᱾ ᱛᱚ ᱱᱚᱣᱟ ᱠᱷᱮᱛᱨᱚ ᱨᱮᱫᱚ ᱢᱟᱱᱮ ᱰᱟᱠᱛᱟᱨᱤ ᱠᱚᱠᱚ ᱞᱟᱹᱭ ᱠᱟᱫᱟ ᱡᱟᱦᱟᱸ ᱠᱚ ᱞᱟᱹᱭᱫᱟ ᱾ ᱡᱮ ᱟᱹᱰᱤ ᱠᱤᱪᱷᱩ ᱢᱟᱱᱮ ᱠᱩᱲᱤ ᱜᱤᱫᱽᱨᱟᱹ ᱥᱚᱢᱚᱥᱟ ᱵᱳᱱ ᱵᱩᱡ ᱫᱟᱲᱮᱭᱟᱜ ᱜᱮᱭᱟ ᱞᱟᱹᱭᱟᱹᱧ ᱡᱟᱦᱟᱸ ᱠᱚ ᱞᱟᱹᱭ ᱥᱟᱱᱟᱭᱮᱫ ᱢᱤᱭᱟ ᱾
ᱟᱪᱷᱟ ᱟᱪᱷᱟ ᱾
ᱚᱱᱟ ᱠᱚ ᱟᱹᱰᱤ ᱠᱤᱪᱷᱩ ᱢᱟᱱᱮ ᱾ ᱠᱚᱢ ᱵᱚᱭᱚᱥ ᱨᱮ ᱜᱤᱫᱽᱨᱟᱹ ᱦᱩᱭ ᱞᱮᱠᱷᱟᱱ ᱟᱹᱰᱤ ᱠᱤᱪᱷᱩ ᱢᱟᱱᱮ ᱮᱯᱷᱮᱠᱴ ᱯᱟᱲᱟᱜ ᱠᱟᱱᱟ ᱟᱨᱠᱤ ᱠᱩᱲᱤ ᱦᱚᱯᱚᱱ ᱪᱮᱛᱟᱱ ᱨᱮ ᱾
ᱦᱳᱭ ᱱᱚᱣᱟ ᱮᱯᱷᱮᱠᱴ ᱵᱟ ᱫᱚᱢᱮ ᱜᱮ ᱯᱟᱲᱦᱟᱜ ᱠᱟᱱᱟ ᱡᱮᱫᱟᱜ ᱥᱮ ᱠᱚᱢ ᱵᱚᱭᱚᱥ ᱨᱮ ᱵᱟᱯᱞᱟ ᱫᱚ ᱰᱟᱠᱛᱟᱨᱤ ᱦᱚᱸᱠᱚ ᱞᱮᱭᱟ ᱡᱮ ᱱᱚᱣᱟ ᱠᱚᱫᱚ ᱮᱠᱟᱞ ᱜᱮ ᱵᱟᱝ ᱵᱷᱟᱜᱮᱭᱟ ᱾ ᱟᱨ ᱱᱚᱣᱟ ᱠᱚᱫᱚ ᱰᱟᱠᱛᱟᱨ ᱟᱹᱰᱤᱵᱟᱨ ᱠᱚ ᱵᱟᱨᱚᱱᱟ ᱡᱮ ᱮᱠᱷᱚᱱ ᱫᱚ ᱵᱟᱝ ᱜᱟᱱᱚᱜᱼᱟ ᱾ ᱮᱠᱷᱚᱱ ᱜᱤᱫᱽᱨᱟᱹ ᱮᱸᱜᱟᱛ ᱢᱟᱱᱮ ᱩᱱᱠᱩ ᱜᱮᱛᱚ ᱠᱚ ᱜᱤᱫᱽᱨᱟᱹ ᱜᱮᱭᱟ ᱥᱮ ᱡᱟᱦᱟᱸᱭ ᱜᱤᱫᱽᱨᱟᱹ ᱦᱟᱛᱟᱣ ᱠᱚᱣᱟ ᱩᱱᱠᱩ ᱜᱮᱠᱚ ᱜᱽᱤᱫᱨᱟᱹᱜᱮᱭᱟ ᱛᱚ ᱟᱨ ᱪᱤᱠᱟᱹᱛᱮ ᱜᱽᱤᱫᱨᱟᱹ ᱠᱚ ᱦᱟᱛᱟᱣ ᱠᱚᱣᱟ ᱦᱮᱸᱥᱮ ᱛᱚ ᱱᱚᱜ-ᱱᱟ ᱠᱷᱛᱤᱨ ᱠᱟᱛᱟ ᱠᱚᱫᱚ ᱠᱚ ᱵᱟᱨᱚᱱ ᱜᱮᱭᱟ ᱡᱮ ᱱᱚᱣᱟ ᱠᱚᱫᱚ ᱟᱞᱚ ᱦᱩᱭᱩᱜ ᱢᱟ ᱱᱚᱝᱠᱟ ᱜᱤᱫᱽᱨᱟᱹ ᱠᱚᱫᱚ ᱟᱞᱚᱯᱮ ᱡᱟᱶᱟᱭ ᱠᱚᱣᱟ ᱥᱮ ᱟᱨ ᱟᱞᱚᱯᱮ ᱡᱟᱶᱟᱭᱚᱜ-ᱟ ᱟᱨ ᱱᱮᱛᱟᱨ ᱠᱷᱚᱱ ᱫᱚ ᱜᱤᱫᱽᱨᱟᱹ ᱟᱞᱚᱯᱮ ᱦᱟᱛᱟᱣ ᱠᱚᱣᱟ ᱦᱳᱭ ᱟᱫᱚ ᱱᱚᱜ-ᱚᱱᱟ ᱫᱚ ᱟᱫᱚ ᱚᱱᱟᱜᱮ ᱡᱩᱫᱤ ᱵᱟᱠᱚ ᱵᱩᱡᱟ ᱛᱟᱦᱚᱞᱮ ᱪᱤᱠᱟᱹᱛᱮ ᱦᱩᱭᱩᱜ-ᱟ ᱟᱨ ᱱᱚᱣᱟ ᱡᱩᱫᱤ ᱮ ᱠᱚᱢ ᱵᱮᱥ ᱡᱩᱫᱤ ᱱᱚᱣᱟ ᱵᱟᱯᱞᱟ ᱦᱩᱭᱩᱜ ᱠᱟᱱᱟ ᱥᱮ ᱡᱩᱫᱤ ᱠᱚ ᱡᱟᱶᱟᱭ ᱦᱩᱭᱩᱜ ᱠᱟᱱᱟᱝᱠᱷᱟᱱ ᱡᱩᱫᱤ ᱜᱤᱫᱽᱨᱟᱹ ᱠᱚ ᱦᱩᱭᱩᱜᱼᱟ ᱾ ᱟᱫᱚ ᱛᱟᱦᱚᱞᱮ ᱤᱭᱟᱹ ᱜᱤᱫᱽᱨᱟᱹ ᱠᱚᱦᱚᱸ ᱟᱹᱰᱤ ᱢᱟᱱᱮ ᱚᱯᱩᱥᱴᱤ ᱠᱚ ᱦᱩᱭᱩᱜ-ᱟ ᱦᱳᱭᱥᱮ ᱾ ᱦᱮᱸ ᱜᱤᱫᱽᱨᱟᱹ ᱠᱚ ᱫᱚᱢᱮ ᱚᱯᱩᱥᱴᱤ ᱠᱚ ᱦᱩᱭᱩᱜ-ᱟ ᱟᱨ ᱱᱚᱣᱟ ᱫᱚ ᱟᱵᱚ ᱥᱟᱸᱫᱟᱥ ᱞᱟᱹᱜᱤᱫ ᱫᱚ ᱟᱹᱰᱤ ᱜᱮ ᱢᱟᱱᱮ ᱠᱷᱟᱨᱟᱯ ᱦᱩᱭᱩᱜ-ᱟ ᱪᱮᱫᱟᱜ ᱥᱮ ᱡᱟᱦᱟᱸ ᱡᱟᱦᱟᱸ ᱟᱵᱚ ᱥᱟᱱᱛᱟᱲ ᱫᱚ ᱡᱟᱦᱟᱸ ᱵᱚᱱ ᱪᱤᱱᱦᱹᱟᱹᱜ-ᱟ ᱡᱮ ᱟᱵᱚ ᱫᱚ ᱟᱴᱴᱟ ᱠᱟᱴᱴᱟ ᱦᱚᱲ ᱠᱟᱱᱟ ᱵᱚᱱ ᱾ ᱥᱮ ᱢᱟᱱᱮ ᱠᱚ ᱵᱟᱲᱟᱭᱟᱠᱚ ᱡᱮ ᱥᱟᱱᱛᱟᱲ ᱫᱚ ᱟᱹᱰᱤ ᱥᱮᱫᱟᱭ ᱠᱷᱚᱱ ᱦᱱᱟᱜ ᱠᱚᱣᱟ ᱟᱹᱰᱤ ᱠᱮᱴᱮᱡ ᱦᱚᱲ ᱠᱟᱱᱟ ᱠᱚ ᱫᱟᱲᱮ ᱦᱚᱲ ᱠᱟᱱᱟ ᱠᱚ ᱠᱤᱱᱛᱩ ᱯᱚᱨᱚᱵᱚᱨᱛᱤ ᱡᱮᱱᱟᱨᱮᱥᱚᱱ ᱫᱚ ᱚᱱᱠᱟ ᱛᱚ ᱵᱟᱠᱚ ᱛᱟᱦᱮᱱᱟ ᱡᱷᱚᱛᱚ ᱡᱚᱛᱚ ᱦᱩᱰᱤᱧ ᱦᱩᱰᱤᱧ ᱠᱚ ᱛᱟᱦᱮᱱᱟ ᱟᱨᱠᱤ ᱾ ᱪᱮᱫᱟᱜ ᱥᱮ ᱚᱱᱟᱫᱚ ᱯᱳᱭᱞᱳ ᱠᱷᱚᱱ ᱜᱮ ᱯᱳᱭᱞᱳ ᱠᱷᱚᱱ ᱜᱮ ᱡᱮᱦᱮᱛᱩ ᱨᱟᱠᱟᱵ ᱠᱟᱱᱟ ᱚᱯᱩᱥᱴᱤ ᱚᱯᱩᱥᱴᱤ ᱫᱚ ᱟᱫᱚ ᱯᱩᱥᱴᱤ ᱫᱚ ᱠᱳᱱᱳ ᱢᱚᱛᱮ ᱵᱟᱝ ᱯᱩᱨᱚᱱᱚᱜ ᱛᱟᱠᱚᱣᱟ ᱟᱨᱠᱤ ᱟᱨ ᱚᱱᱠᱟ ᱠᱚᱢ ᱵᱚᱭᱚᱥ ᱥᱮ ᱡᱩᱫᱤ ᱜᱤᱫᱽᱨᱟᱹ ᱠᱚ ᱦᱩᱭᱩᱜ-ᱟ ᱦᱚᱭᱛᱚ ᱡᱟᱦᱟᱸ ᱠᱚᱨᱮᱱ ᱧᱮᱞ ᱧᱟᱢᱚᱜ ᱠᱟᱱᱟ ᱾ ᱦᱮᱸ ᱡᱟᱸᱜᱟ ᱵᱟᱝ ᱦᱩᱭᱩᱜ ᱠᱟᱱ ᱛᱟᱠᱚᱣᱟ ᱥᱮ ᱛᱤ ᱵᱟᱝ ᱦᱩᱭᱩᱜ ᱠᱟᱱ ᱛᱟᱠᱚᱣᱟ ᱦᱳᱭᱥᱮ ᱟᱫᱚ ᱯᱩᱨᱟᱹᱯᱩᱨᱩᱨᱤ ᱵᱷᱟᱵ ᱛᱮᱱ ᱠᱩᱲᱟᱹᱣ ᱜᱮ ᱵᱟᱠᱚ ᱠᱩᱲᱟᱹᱜ ᱠᱟᱱᱟ ᱡᱟᱦᱟᱸ ᱠᱚ ᱟᱠᱚ ᱫᱚᱨᱠᱟᱨ ᱜᱤᱫᱽᱨᱟᱹ ᱠᱚ ᱠᱳᱣᱟ ᱦᱚᱥᱮ ᱡᱤᱱᱤᱥ ᱜᱮ ᱩᱱᱠᱩ ᱫᱚ ᱵᱟᱠᱚ ᱧᱟᱢ ᱟᱠᱟᱫᱟ ᱾
ᱦᱮᱸ ᱦᱮᱸ ᱾
ᱦᱮᱸ ᱚᱱᱟᱛᱮ ᱱᱚᱣᱟ ᱠᱚ ᱵᱟᱯᱞᱟ ᱠᱚᱫᱚ ᱢᱟᱱᱮ ᱠᱚᱢ ᱵᱚᱭᱚᱥᱨᱮ ᱵᱟᱯᱞᱟ ᱠᱚᱫᱚ ᱵᱟᱝ ᱴᱷᱤᱠᱟ ᱾ ᱟᱫᱚ ᱱᱮᱛᱟᱨ ᱾ ᱡᱟᱦᱟᱸ ᱞᱮᱠᱟ ᱧᱮᱞᱚᱜ ᱠᱟᱱᱟ ᱡᱮ ᱵᱮᱥᱤᱨ ᱵᱷᱟᱜᱽ ᱫᱚ ᱠᱚᱢ ᱵᱚᱭᱚᱥ ᱨᱮᱜᱮ ᱠᱚ ᱵᱟᱯᱞᱟᱜ ᱠᱟᱱᱟ ᱾ ᱟᱵᱟᱨ ᱮᱢᱚᱱ ᱦᱚᱸ ᱦᱩᱭᱩᱜ ᱠᱟᱱᱟ ᱡᱮ ᱠᱟᱹᱴᱤᱡ ᱵᱚᱭᱚᱥ ᱡᱟᱦᱟᱸᱭ ᱵᱚᱭᱚᱥ ᱧᱚᱜ ᱱᱟᱭ ᱛᱚ ᱩᱱᱤᱭᱟᱜ ᱫᱚ ᱮᱢᱚᱱ ᱦᱩᱭᱩᱜ ᱠᱟᱱᱟ ᱡᱮ ᱦᱮᱸ ᱟᱫᱚ ᱩᱱᱤ ᱫᱚ ᱵᱟᱯᱞᱟ ᱜᱮ ᱵᱟᱭ ᱵᱟᱯᱞᱟ ᱫᱟᱲᱮᱭᱟᱜ ᱠᱟᱱᱟ᱾ ᱱᱚᱝᱠᱟ ᱟᱹᱰᱤ ᱦᱚᱲ ᱧᱮᱞᱚᱜ ᱠᱟᱱᱟ ᱟᱞᱮ ᱟᱹᱛᱩ ᱠᱚᱨᱮ ᱦᱚᱸ ᱢᱮᱱᱟᱜ ᱠᱚᱣᱟ᱾ ᱛᱚ ᱚᱱᱟ ᱵᱚᱛᱚᱨ ᱛᱮᱦᱚᱸ ᱟᱹᱰᱤ ᱦᱚᱲᱜᱮ ᱠᱚᱢ ᱵᱚᱭᱚᱥ ᱨᱮᱠᱚ ᱡᱟᱶᱟᱭᱮᱫ ᱠᱚᱣᱟ᱾ ᱟᱫᱚ ᱯᱟᱹᱦᱤᱞ ᱛᱚ ᱟᱸᱡᱚᱢ ᱞᱮᱱᱟ ᱡᱮ ᱠᱚᱢ ᱵᱚᱭᱚᱥ ᱨᱮ ᱵᱟᱯᱞᱟ ᱠᱟᱛᱷᱟ ᱫᱚ ᱡᱚᱠᱷᱚᱱ ᱚᱲᱟᱜ ᱦᱚᱲ ᱠᱚᱦᱚᱸ ᱫᱚᱢᱮ ᱨᱮᱸᱜᱮᱡ ᱵᱚᱱ ᱯᱟᱹᱦᱤᱞ ᱫᱚ ᱨᱮᱸᱜᱮᱡ ᱧᱚᱜ ᱵᱚᱱ ᱛᱟᱦᱮᱸ ᱠᱟᱱᱟ ᱡᱚᱛᱚ ᱦᱚᱲ ᱜᱮ᱾ ᱛᱚ ᱩᱱ ᱥᱚ ᱥᱚᱢᱚᱭ ᱫᱚ ᱨᱮᱸᱜᱮᱡ ᱡᱟᱞᱟ ᱛᱮᱦᱚᱸ ᱟᱨ ᱟᱹᱰᱤ ᱟᱹᱰᱤ ᱩᱛᱟᱹᱨ ᱠᱟᱛᱮᱫ ᱦᱚᱲ ᱨᱮᱱ ᱜᱤᱫᱽᱨᱟᱹ ᱯᱤᱫᱽᱨᱟᱹᱨᱟᱹ ᱠᱚ ᱛᱟᱦᱮᱸᱜ ᱠᱟᱱᱟ᱾ ᱛᱚ ᱚᱱᱟ ᱠᱟᱨᱚᱱ ᱛᱮᱦᱚᱸ ᱠᱚᱢ ᱵᱚᱭᱚᱥ ᱧᱚᱜ ᱨᱮᱠᱚ ᱡᱟᱶᱟᱭᱮᱫ ᱠᱚ ᱛᱟᱦᱮᱸᱫ ᱞᱟᱦᱟ ᱛᱮᱫᱚ᱾ ᱠᱤᱱᱛᱩ ᱦᱮ ᱛᱟᱨ ᱫᱚ ᱟᱨ ᱚᱱᱠᱟᱱᱟᱜ ᱥᱤᱪᱩᱭᱮᱥᱚᱱ ᱫᱚ ᱵᱟᱹᱱᱩᱜ-ᱟ ᱡᱮ ᱦᱚᱲ ᱨᱮᱸᱜᱮᱡ ᱛᱮ ᱢᱮᱱᱟᱜ ᱠᱚᱣᱟ᱾ ᱛᱚ ᱛᱚᱣ ᱨᱮᱦᱚᱸ ᱟᱫᱚ ᱱᱮᱛᱟᱨ ᱟᱵᱚ ᱵᱟᱵᱚᱱ ᱵᱩᱡ ᱮᱫᱟ ᱡᱮ ᱮᱸ ᱛᱟᱹᱣ ᱨᱮᱦᱚᱸ ᱟᱵᱚ ᱠᱚᱢ ᱵᱚᱭᱚᱥ ᱨᱮᱵᱚᱱ ᱟᱹᱰᱤ ᱡᱚᱛᱚ ᱦᱚᱲ ᱜᱮ ᱱᱤᱛᱚᱜ ᱦᱚᱸ ᱢᱮᱱᱟᱜ ᱠᱚᱣᱟ ᱡᱮ ᱧᱮᱞ ᱧᱮᱯᱮᱞ ᱠᱟᱛᱮᱜ ᱦᱚᱸ ᱱᱚᱝᱠᱟ ᱦᱚᱸ ᱧᱮᱞᱚᱜ ᱠᱟᱱᱟ ᱡᱮ ᱠᱚᱢ ᱵᱚᱭᱚᱥ ᱨᱮᱠᱚ ᱡᱟᱶᱟᱭᱮᱫ ᱠᱚᱣᱟ᱾ ᱟᱨ ᱟᱠᱚᱛᱮ ᱵᱟᱝᱠᱚ ᱡᱟᱶᱟᱭᱚᱜ ᱠᱟᱱᱟ ᱚᱱᱟ ᱢᱟ ᱟᱠᱚᱣᱟᱜ ᱵᱷᱩᱞ ᱛᱟᱠᱚ᱾ ᱠᱤᱢᱵᱟ ᱮᱛᱚ ᱮᱢᱚᱱ ᱦᱚᱸ ᱟᱭᱚ ᱵᱟᱵᱟ ᱦᱤᱛᱚᱜ ᱠᱚ ᱧᱮᱞᱚᱜ ᱠᱟᱱᱟ ᱡᱮ ᱟᱠᱚᱨᱤᱱ ᱦᱚᱯᱚᱱ ᱮᱨᱟ ᱦᱚᱯᱚᱱ ᱠᱚ ᱡᱮ ᱠᱚᱢ ᱵᱚᱭᱮᱥ ᱨᱮᱠᱚ ᱡᱟᱶᱟᱭ ᱠᱟᱠᱚ ᱠᱟᱱᱟ᱾
ᱦᱚᱭ ᱱᱚᱣᱟ ᱠᱚᱫᱚ ᱟᱹᱰᱤ ᱜᱮ ᱱᱚᱣᱟ ᱦᱚᱭ ᱚᱱᱟ ᱠᱚᱫᱚ ᱮᱠᱟᱞᱜᱮ ᱵᱟᱝ ᱵᱷᱟᱹᱜᱤᱭᱟ ᱟᱨ ᱡᱮᱦᱮᱛᱩ ᱚᱱᱠᱟᱱ ᱯᱚᱨᱤᱥᱛᱷᱤᱛᱤ ᱫᱚ ᱵᱟᱝ ᱠᱟᱱᱟ ᱡᱮ ᱟᱵᱚ ᱥᱟᱱᱛᱟᱲ ᱛᱚ ᱥᱟᱱᱛᱟᱲ ᱠᱟᱱ ᱨᱮᱦᱚᱸ ᱵᱚᱱ ᱩᱱᱟᱹᱜ ᱫᱚ ᱢᱟᱱᱮ ᱤᱭᱟᱹ ᱫᱚ ᱵᱟᱹᱱᱩᱜ ᱵᱚᱱᱟ ᱡᱮ ᱡᱚᱢ ᱵᱟᱝ ᱡᱩᱛᱩᱟᱹᱜ ᱠᱟᱱ ᱛᱮ ᱡᱮ ᱠᱩᱲᱤ ᱜᱤᱫᱽᱨᱟᱹᱢ ᱜᱚᱝ ᱜᱤᱰᱤ ᱠᱟᱭᱟ ᱛᱮᱢᱚᱱ ᱛᱚ ᱵᱟᱝ ᱦᱩᱭᱩᱜᱭ ᱠᱟᱱᱟ ᱥᱮ᱾
ᱦᱩᱸ ᱦᱮᱸ ᱾
ᱦᱚᱭ ᱱᱮᱛᱟᱨ ᱫᱚ ᱡᱮᱢᱚᱱ ᱦᱳᱠ ᱢᱟᱱᱮ ᱵᱟᱨ ᱵᱮᱲᱟ ᱡᱚᱢ ᱫᱚ ᱡᱚᱛᱚ ᱦᱚᱲ ᱡᱷᱚᱛᱚ ᱚᱲᱟᱜ ᱨᱮᱜᱮ ᱵᱚᱱ ᱠᱩᱲᱟᱹᱜ ᱠᱟᱱᱟ ᱦᱚᱭ ᱥᱮ᱾
ᱦᱮᱸ ᱦᱩᱸ᱾
ᱦᱮᱸ ᱛᱟᱦᱚᱞᱮ ᱟᱯᱮ ᱥᱮᱫ ᱫᱚ ᱢᱟᱱᱮ ᱵᱟᱯᱞᱟ ᱠᱚᱨᱮ ᱫᱚ ᱩᱱᱠᱩ ᱡᱟᱦᱟᱸᱭ ᱤᱭᱟᱹ ᱠᱚ ᱞᱟᱜᱟᱜ ᱫᱚ, ᱪᱤᱞᱤ ᱠᱚ ᱞᱟᱹᱭ ᱟᱠᱚᱣᱟ ᱩᱱᱠᱩ ᱫᱚ? ᱢᱮᱫᱴᱟᱝ ᱠᱩᱲᱤ ᱜᱤᱫᱽᱨᱟᱹ ᱟᱜᱩ ᱠᱚᱨᱛᱮ ᱜᱮᱞᱮ ᱡᱟᱦᱟᱸᱭ ᱡᱟᱶᱟᱭ ᱵᱟᱹᱵᱩᱭ ᱟᱹᱜᱩᱭᱮ ᱠᱟᱱᱟ᱾ ᱩᱱᱤ ᱨᱤᱱ ᱡᱚᱠᱷᱚᱱ ᱥᱟᱞᱟ ᱫᱟᱲᱦᱤ ᱦᱩᱭᱩᱜ-ᱟ, ᱥᱟᱞᱟ ᱫᱟᱲᱦᱤ ᱦᱩᱭ ᱯᱚᱨᱮ ᱢᱤᱫᱴᱟᱝ ᱜᱟᱹᱭ ᱠᱚ ᱮᱢᱚᱜ-ᱟ ᱥᱮ᱾ ᱥᱮ ᱟᱯᱮ ᱥᱮᱫ ᱫᱚ ᱚᱱᱟ ᱦᱮᱸ ᱥᱟᱞᱟ ᱫᱟᱲᱦᱤ ᱡᱟᱦᱟᱸᱭᱮ ᱟᱛᱟᱝᱟ ᱢᱟᱱᱮ ᱜᱟᱹᱭ ᱫᱚ ᱩᱱᱤ ᱠᱚ ᱮᱢᱟᱭᱟ᱾ ᱟᱫᱚ ᱩᱱᱤ ᱫᱚ ᱱᱤᱡᱮᱨᱤᱡ ᱱᱤᱡᱮᱨᱤᱡ ᱦᱩᱭ ᱦᱩᱭ ᱨᱮᱦᱚᱸ ᱴᱷᱤᱠ ᱜᱮᱭᱟ ᱠᱤᱝᱵᱟ ᱡᱩᱫᱤᱣ ᱥᱚᱢᱯᱚᱨᱠᱚ ᱚᱱᱩᱡᱟᱭᱤ ᱡᱩᱫᱤ ᱱᱤᱡᱮᱨ ᱨᱮᱱ ᱵᱟᱹᱱᱩᱜ ᱠᱚᱣᱟ, ᱡᱩᱫᱤ ᱮᱴᱟᱜᱤᱡ ᱦᱚ ᱦᱩᱭᱩᱜ ᱨᱮᱦᱚᱸ ᱩᱱᱤ ᱦᱚᱸᱠᱚ ᱩᱱᱤᱜᱮ ᱦᱟᱛ ᱛᱟᱣᱮᱭᱟᱭ᱾ ᱛᱚ ᱟᱞᱮᱥᱮᱫ ᱫᱚ ᱱᱚᱝᱠᱟ ᱧᱮᱞᱚᱜ ᱠᱟᱱᱟ ᱡᱮ ᱮᱸ ᱡᱟᱦᱟᱸᱭ ᱥᱟᱞᱟ ᱫᱟᱲᱤ ᱟᱛᱟᱝ-ᱟᱭ ᱩᱱᱤ ᱫᱚ ᱢᱟᱱᱮ ᱩᱱᱤᱭᱟᱜ ᱯᱟᱣᱱᱟ ᱵᱟᱵᱚᱛ ᱛᱮ ᱡᱮᱦᱮᱛᱩ ᱟᱡᱨᱮᱱ ᱟᱡ ᱡᱩᱫᱤ ᱠᱤᱱᱵᱟ ᱟᱠᱚ ᱢᱟᱹᱭ ᱜᱚᱸᱜᱮ ᱠᱟᱱᱟ ᱛᱚ ᱚᱱᱟ ᱦᱤᱥᱟᱹᱵ ᱛᱮ ᱩᱱᱤ ᱫᱚ ᱢᱤᱫᱴᱟᱝ ᱜᱟᱹᱭ ᱠᱚ ᱮᱢᱟᱭᱟ᱾ ᱛᱚ ᱟᱯᱮᱥᱮᱫ ᱫᱚ ᱱᱚᱣᱟ ᱠᱚᱫᱚ ᱢᱮᱱᱟᱜ-ᱟ ᱥᱮ ᱵᱟᱹᱱᱩᱜ-ᱟ ᱟᱨᱠᱤ ᱱᱚᱣᱟ ᱜᱟᱹᱭ ᱮᱢ ᱯᱨᱚᱛᱷᱟ ᱫᱚ ᱟᱨᱠᱤ᱾
ᱦᱮᱸ ᱜᱚᱢᱠᱮ ᱱᱤᱭᱟᱹ ᱠᱚᱫᱚ ᱡᱚᱛᱚ ᱜᱮ ᱢᱮᱱᱟᱜ-ᱟ ᱟᱨ ᱪᱮᱫᱟᱜ ᱥᱮ ᱟᱵᱚ ᱥᱟᱱᱛᱟᱲᱟᱜ ᱟ ᱢᱟᱱᱮ ᱱᱤᱭᱚᱢ ᱠᱟᱹᱱᱩᱱ ᱠᱚᱫᱚ ᱢᱟᱱᱮ ᱯᱨᱟᱭ ᱜᱮ ᱟᱵᱚ ᱡᱚᱛᱚ ᱦᱚᱲᱟᱜ ᱜᱮ ᱢᱟᱱᱮ ᱥᱚᱢᱟᱱ